ᱦᱮᱞᱳ ᱦᱮᱞᱳ᱾
ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾ ᱜᱚᱝᱠᱮ ᱪᱮᱫ ᱵᱮᱱ ᱪᱤᱠᱟᱹᱭᱮᱫᱼᱟ?
ᱜᱚᱝᱠᱮ ᱱᱤᱛᱳᱜ ᱫᱚ ᱪᱤᱠᱟᱹ ᱫᱟᱨᱟᱵᱟᱨᱟ ᱦᱩᱭᱩᱜ ᱠᱟᱱᱟ ᱠᱟᱹᱴᱤᱡ ᱾ ᱠᱟᱹᱴᱤᱡ ᱡᱚᱢ ᱧᱩ ᱠᱟᱛᱮᱮᱫ ᱵᱟᱨᱦᱮ ᱥᱮᱫ ᱚᱰᱩᱠ ᱦᱩᱭ ᱟᱠᱟᱱᱟ᱾
ᱟᱪᱪᱷᱟ ᱛᱟᱦᱚᱞᱮ᱾
ᱤ ᱜᱮ ᱪᱮᱫ ᱠᱚᱵᱟᱹᱧ ᱪᱤᱠᱟᱹᱭᱮᱫᱟ?
ᱟᱞᱮ ᱦᱚᱸ ᱪᱮᱫ ᱜᱮ ᱵᱟᱝ ᱛᱟᱦᱚᱞᱮ ᱡᱟᱹᱲᱤ ᱠᱚ ᱚᱠᱟᱮ ᱞᱮᱠᱟ?
ᱫᱟᱜ ᱡᱟᱹᱲᱤ ᱠᱚ ᱦᱩᱭᱮᱱ ᱜᱮᱭᱟ ᱛᱮᱦᱤᱧ ᱫᱚ ᱠᱚᱢ ᱢᱟᱪᱷᱟ ᱜᱮ ᱟᱯᱮᱥᱮᱱ ᱚᱠᱟ ᱞᱮᱠᱟ ᱫᱟᱜ ᱡᱟᱹᱲᱤ ᱠᱮᱫᱮᱜᱼᱟᱭ ᱥᱮ ᱵᱟᱝ?
ᱚᱱᱠᱟ ᱫᱚ ᱛᱮᱦᱮᱧ ᱫᱚ ᱵᱟᱭ ᱫᱟᱜ ᱟᱠᱟᱜᱼᱟ᱾ ᱛᱮᱦᱮᱧ ᱫᱚ ᱦᱚᱞᱟ ᱢᱟᱫᱷᱮᱨ ᱫᱟᱜ ᱞᱮᱜ ᱟᱭ ᱛᱮᱦᱮᱧ ᱫᱚ ᱵᱟᱭ ᱫᱟᱜ ᱠᱟᱜᱟ᱾
ᱟᱪᱪᱷᱟ ᱟᱞᱮ ᱥᱮᱱ ᱫᱚ ᱦᱩᱰᱩᱨ ᱫᱟᱜᱻ ᱦᱚᱭ ᱫᱟᱜ ᱞᱤᱢᱤᱨ ᱨᱟᱠᱟᱵ ᱮᱜ ᱨᱮᱦᱚᱸ ᱫᱟᱜ ᱡᱟᱹᱲᱤ ᱫᱚ ᱵᱟᱝ ᱦᱩᱭᱩᱜ ᱠᱟᱱᱟ ᱩᱱᱟᱹᱜ᱾ ᱫᱚ ᱛᱮᱦᱮᱧ ᱫᱚ ᱦᱟᱞᱠᱟ ᱢᱟᱪᱷᱟ ᱡᱚᱨᱚᱭᱮᱱ ᱜᱮᱭᱟ᱾
ᱦᱩᱸ᱾
ᱡᱮ ᱜᱚᱝᱠᱮ ᱟᱯᱮᱥᱮᱫ ᱫᱚ ᱚᱠᱟᱞᱮᱠᱟ᱾
ᱩᱸ ᱟᱞᱮᱥᱮᱱ ᱦᱚ ᱚᱱᱠᱟ ᱜᱮ᱾ ᱫᱟᱜ ᱫᱚ ᱟᱹᱰᱤ ᱟᱱᱟᱴ ᱜᱮᱭᱟ ᱾ ᱫᱟᱜ ᱠᱷᱟᱹᱛᱤᱨ ᱛᱮ ᱫᱟᱜ ᱵᱟᱝ ᱠᱷᱟᱹᱛᱤᱨ ᱛᱮ ᱛᱚᱞᱟ ᱠᱚᱦᱚᱸ ᱜᱤᱰᱤ ᱵᱟᱝ ᱜᱟᱱᱚᱜ ᱠᱟᱱᱟ᱾
ᱱᱚᱛᱮ ᱦᱚᱸ ᱚᱱᱠᱟ ᱜᱮ ᱟᱱᱟᱴ ᱜᱮ ᱢᱮᱱᱟᱜ ᱠᱟᱫᱟ ᱫᱟᱜ ᱠᱚᱨᱮᱱᱟᱜ ᱫᱚ᱾
ᱟᱪᱪᱷᱟ ᱛᱟᱦᱚᱞᱮ ᱟᱵᱤᱱ ᱫᱚ ᱚᱱᱠᱟ ᱪᱮᱫ ᱠᱚᱵᱮᱱ ᱪᱤᱠᱟᱹᱭ ᱜᱮᱭᱟ?
ᱟᱹᱞᱤᱧ ᱫᱚ ᱯᱟᱲᱦᱟᱣ ᱵᱟᱲᱟ ᱦᱳᱭᱳᱜ ᱠᱟᱱᱟ᱾
ᱟᱪᱪᱷᱟ᱾ ᱦᱩᱸ ᱚᱱᱟ ᱥᱟᱶᱛᱮ ᱟᱨ ᱚᱝᱠᱟ ᱚᱲᱟᱜ ᱨᱮᱱᱟᱜ ᱠᱟᱢᱤ ᱠᱚ᱾
ᱦᱮᱸ ᱚᱱᱟ ᱥᱟᱶᱛᱮ ᱚᱱᱢᱚᱝᱟᱜ ᱚᱨᱟᱜ ᱨᱮᱱᱟᱜ ᱠᱟᱹᱢᱤ ᱵᱟᱨᱟ ᱜᱮ ᱢᱮᱱᱟᱜᱼᱟ᱾
ᱦᱩᱸ ᱦᱳᱭ ᱚᱲᱟᱜ ᱨᱮᱱᱟᱜ ᱠᱟᱹᱢᱤ ᱛᱚ ᱞᱟᱜᱟᱜ ᱜᱮᱭᱟ᱾
ᱦᱳᱭ ᱚᱱᱟ ᱢᱟ ᱥᱟᱱᱟᱢ ᱠᱚᱭᱟᱜ ᱜᱮ ᱢᱮᱱᱟᱜ ᱛᱟᱵᱚᱱᱟ᱾
ᱦᱳᱭ ᱦᱳᱭ ᱛᱟᱦᱞᱮ ᱜᱚᱝᱠᱮ ᱛᱚᱞᱟ ᱠᱚᱫᱚ ᱛᱤᱱᱟᱹᱜ ᱜᱟᱱ ᱜᱤᱰᱤ ᱦᱳᱭ ᱠᱟᱱᱟ?
ᱛᱚᱞᱟ ᱠᱚᱫᱚ ᱜᱚᱝᱠᱮ ᱫᱟᱜ ᱵᱟᱝᱠᱷᱟᱱ ᱫᱚ, ᱱᱤᱭᱟᱹ ᱵᱟᱨ ᱫᱚ ᱵᱟᱝ ᱞᱟᱦᱟ ᱦᱳᱭ ᱠᱟᱱᱟ᱾ ᱜᱤᱰᱤ ᱫᱚ ᱦᱩᱭ ᱠᱟᱱᱟ ᱠᱤᱪᱷᱩ ᱟᱫᱚ
ᱦᱳᱭ ᱦᱳᱭ
ᱚᱱᱟᱛᱮ ᱦᱳᱭᱳᱜ ᱠᱷᱟᱱ ᱫᱚ ᱱᱟᱯᱟᱭᱚᱜᱼᱟ ᱵᱟᱝᱠᱷᱟᱱ ᱫᱚ ᱫᱟᱜ ᱜᱮ ᱠᱚᱭᱚᱜ ᱠᱟᱜ ᱦᱩᱭᱩᱜᱼᱟ ᱪᱟᱸᱫᱚ ᱵᱚᱸᱜᱟ ᱛᱤᱥᱮ ᱡᱟᱹᱨᱤᱭᱟᱵᱚᱱ ᱠᱟᱱᱟ᱾
ᱦᱳᱭ ᱦᱳᱭ ᱩᱱᱤ ᱜᱮᱛᱚ᱾
ᱦᱩᱸ
ᱟᱨ ᱡᱟᱦᱟᱸᱱᱟ ᱟᱯᱮ ᱥᱮᱱ ᱚᱝᱠᱟ ᱯᱚᱨᱚᱵᱽ ᱠᱚᱫᱚ ᱪᱮᱜᱠᱚ ᱦᱳᱭᱳᱜ ᱜᱮᱭᱟ ᱟᱵᱩᱣᱟᱜ ᱡᱟᱦᱟᱸ
ᱟᱵᱚᱣᱟᱜ ᱟᱵᱚᱣᱟᱜ ᱥᱮᱨᱣᱟ ᱨᱮᱭᱟᱜ ᱫᱚ ᱢᱟᱨᱟᱝ ᱯᱚᱨᱚᱵᱽ ᱥᱚᱨᱦᱟᱭ, ᱥᱚᱦᱨᱟᱭ ᱜᱮ ᱟᱹᱰᱤ ᱱᱟᱯᱟᱭ ᱛᱮ ᱦᱳᱭᱳᱜ ᱜᱮᱭᱟ᱾
ᱟᱪᱪᱷᱟ ᱟᱱᱮ ᱟᱯᱮ ᱥᱮᱱ ᱫᱚ ᱥᱚᱦᱨᱟᱭ ᱠᱚᱫᱚ ᱚᱠᱟᱞᱮᱠᱟ, ᱪᱮᱜ ᱵᱚᱸᱜᱟ ᱯᱮ ᱥᱚᱨᱦᱟᱭᱚᱜ ᱜᱮᱭᱟ?
ᱟᱞᱮ ᱥᱮᱱ ᱫᱚ ᱥᱚᱨᱦᱟᱭ ᱫᱚ, ᱥᱚᱨᱦᱟᱭ ᱵᱚᱸᱜᱟ ᱜᱮ᱾ ᱟᱫᱚ ᱥᱚᱨᱦᱟᱭ ᱵᱚᱸᱜᱟ ᱦᱚᱸ ᱵᱷᱟᱜᱽ ᱠᱟᱠᱟᱫᱟ ᱠᱚ ᱡᱮ ᱠᱷᱟᱹᱞᱤ ᱢᱤᱫᱴᱤᱱ ᱫᱚᱠᱚ ᱢᱮᱱᱟ ᱟᱢᱵᱟᱵᱟᱹᱥᱤᱭᱟ ᱨᱮᱠᱚ ᱥᱚᱨᱦᱟᱭᱚᱜᱼᱟ᱾ ᱟᱨᱚ ᱚᱠᱟ ᱫᱚᱠᱚ ᱢᱮᱱᱟ ᱯᱩᱨᱱᱤᱢᱟ ᱨᱮ᱾
ᱟᱪᱪᱷᱟ
ᱟᱫᱚ ᱟᱞᱮ ᱥᱮᱱ ᱫᱚ ᱜᱚᱝᱠᱮ ᱟᱢᱵᱟᱵ ᱟᱢᱵᱟᱵᱟᱹᱥᱤᱭᱟᱹ ᱯᱚᱨᱮ ᱟᱢᱟᱵᱟᱹᱥᱤᱭᱟᱹ ᱯᱚᱨᱮ ᱜᱮᱞᱮ ᱥᱚᱨᱦᱟᱭᱚᱜ ᱛᱟᱦᱮᱱᱟ᱾
ᱟᱪᱪᱷᱟ
ᱥᱚᱦᱟᱭ ᱨᱮ ᱟᱹᱰᱤ ᱱᱟᱯᱟᱭ ᱟᱹᱛᱩ ᱚᱲᱟᱜ ᱠᱚ ᱥᱟᱡᱽ ᱥᱟᱯ ᱥᱟᱡᱽ ᱥᱟᱯ ᱯᱨᱟᱣ ᱦᱳᱭᱳᱜ ᱛᱟᱦᱮᱸᱱᱟ ᱟᱹᱛᱩ ᱚᱲᱟᱜ ᱠᱚ ᱜᱮᱡ ᱜᱩᱨᱤᱡ ᱛᱮ ᱥᱮ ᱡᱚᱛᱚ ᱥᱟᱱᱟᱢ ᱦᱚᱲᱟᱜ ᱜᱚᱲᱚ ᱥᱚᱯᱚᱦᱚᱫ ᱛᱮ ᱟᱛᱳ ᱠᱚᱦᱚᱸ ᱟᱹᱰᱤ ᱱᱟᱯᱟᱭ ᱛᱮ ᱥᱟᱡᱟᱣ ᱥᱟᱯᱲᱟᱣ ᱦᱳᱭᱳᱜᱼᱟ᱾
ᱦᱮ ᱦᱮᱸ
ᱯᱳᱭᱞᱳ ᱫᱤᱱ ᱫᱚ ᱵᱚᱸᱜᱟ ᱵᱩᱨᱩ᱾
ᱦᱩᱸ ᱦᱩᱸ
ᱛᱟᱯᱚᱨᱮ ᱚᱝᱠᱟᱜᱮ ᱮᱴᱟᱜ ᱚᱲᱟᱜ ᱵᱚᱸᱜᱟ ᱥᱮ ᱜᱳᱨᱟ ᱵᱚᱸᱜᱟ᱾
ᱦᱳᱭ ᱦᱳᱭ
ᱛᱟᱯᱚᱨᱮ ᱥᱚᱦᱨᱟᱭ ᱮᱱᱮᱡᱛᱮ ᱢᱚᱬᱮ ᱥᱤᱧ ᱢᱚᱬᱮ ᱧᱤᱫᱟᱹ ᱢᱟ ᱨᱟᱹᱥᱠᱟᱹ ᱨᱚᱢᱚᱡᱽ ᱛᱮᱜᱮ ᱛᱮᱦᱮᱱ ᱦᱩᱭᱩᱜ ᱛᱟᱦᱮᱸᱜᱼᱟ᱾
ᱦᱳᱭ
ᱜᱚᱝᱠᱮ ᱟᱯᱮ ᱥᱮᱱ ᱫᱚ ᱚᱠᱟ ᱞᱮᱠᱟ ᱛᱟᱦᱚᱞᱮ ᱯᱚᱨᱚᱵᱽ ᱠᱚᱫᱚ?
ᱜᱚᱝᱠᱮ ᱟᱞᱮ ᱥᱮᱱ ᱫᱚ ᱚᱝᱠᱟ ᱫᱚ ᱞᱟᱹᱭ ᱞᱮᱠᱷᱟᱱ ᱟᱞᱮ ᱫᱚ ᱥᱚᱨᱦᱟᱭ ᱵᱚᱸᱜᱟ ᱨᱮᱫᱚ ᱵᱟᱞᱮ ᱥᱚᱨᱦᱟᱭᱚᱜ ᱜᱮᱭᱟ ᱟᱞᱮ ᱫᱚ᱾ ᱥᱮᱫᱟᱭ ᱠᱷᱚᱱᱟᱜ ᱜᱮ ᱚᱝᱠᱟ ᱯᱩᱥ ᱵᱚᱸᱜᱟ ᱨᱮᱜᱮ ᱧᱮᱞ ᱦᱳᱭ ᱠᱟᱱᱟ ᱛᱚ ᱱᱤᱛᱚᱜ ᱦᱚᱸ ᱚᱝᱠᱟ ᱜᱮ ᱢᱟᱱᱟᱣ ᱟᱹᱜᱩ ᱦᱩᱭᱩᱜ ᱠᱟᱱᱟ᱾
ᱦᱳᱭ ᱚᱱᱟ ᱫᱚ ᱦᱟᱯᱲᱟᱢ ᱠᱚ ᱚᱠᱟᱞᱮᱠᱟ ᱠᱚ ᱥᱮᱨᱣᱟ ᱠᱚ ᱢᱟᱱᱟᱣ ᱟᱹᱜᱩ ᱠᱟᱜᱣᱟ ᱛᱟᱵᱚᱱᱟ ᱟᱵᱚ ᱦᱚᱸ ᱚᱱᱠᱟ ᱞᱮᱠᱟᱜᱮ ᱥᱮᱱᱚᱜ ᱞᱟᱦᱟᱜᱼᱟ᱾
ᱦᱳᱭ ᱟᱫᱚ ᱟᱵᱩᱣᱟᱜ ᱤᱭᱟᱹ ᱞᱮᱠᱟᱛᱮᱢᱟ ᱥᱚᱦᱚᱨᱟᱭ ᱵᱚᱸᱜᱟ ᱨᱮ ᱥᱚᱨᱟᱭ ᱞᱮᱱᱠᱷᱟᱱ ᱵᱷᱟᱜᱮᱭᱟᱱᱟ ᱟᱫᱚ ᱚᱱᱠᱟ ᱜᱮ ᱦᱮᱡ ᱱᱟᱛᱚ ᱱᱤᱛᱚᱜ ᱫᱚ ᱵᱚᱫᱚᱞ ᱦᱚᱸ ᱵᱟᱭ ᱜᱟᱱᱚᱜ ᱠᱟᱱᱟ
ᱦᱳᱭ ᱚᱱᱟ ᱦᱚᱸ ᱴᱷᱤᱠ ᱠᱟᱛᱷᱟ ᱠᱟᱱ ᱜᱮᱭᱟ᱾
ᱦᱩᱸ
ᱟᱵᱚᱨᱮᱱ ᱦᱟᱯᱲᱟᱢ ᱠᱚ ᱚᱱᱠᱟ ᱠᱚ ᱤᱫᱤ ᱢᱟᱱᱟᱣ ᱟᱹᱜᱩ ᱟᱠᱟᱫᱟ ᱠᱷᱟᱱ ᱫᱚ ᱦᱚᱴᱟᱛ ᱠᱚᱨᱮ ᱵᱟᱵᱚ ᱯᱟᱞᱴᱟᱣ ᱫᱟᱲᱮᱭᱟᱜᱼᱟ ᱚᱱᱟ ᱡᱤᱱᱤᱥ
ᱦᱳᱭ ᱦᱳᱭ ᱦᱳᱭ
ᱛᱟᱦᱚᱞᱮ ᱯᱩᱥ ᱵᱚᱸᱜᱟ ᱫᱚ ᱚᱠᱟ ᱞᱮᱠᱟ ᱦᱩᱭᱩᱜ ᱜᱮᱭᱟ?
ᱜᱚᱢᱠᱮ ᱫᱟᱹᱭ ᱞᱮᱠᱷᱟᱱ ᱫᱚ ᱥᱚᱦᱚᱨᱟᱭ ᱫᱚ ᱡᱟᱹᱱᱤᱡ ᱠᱷᱟᱱ ᱥᱮᱢᱜᱮ ᱦᱩᱭᱩᱜ ᱛᱟᱵᱚᱱᱟ ᱟᱫᱚ ᱚᱱᱮ ᱤᱭᱟᱹ ᱜᱮ ᱛᱟᱵᱚᱱ ᱵᱷᱮᱜᱟᱨᱚᱜ ᱠᱟᱱᱟ ᱫᱤᱱᱜᱮ
ᱦᱮᱸ ᱚᱠᱛᱚ ᱜᱮ ᱮᱴᱟᱠᱚᱜ ᱠᱟᱱ ᱛᱟᱵᱚᱱᱟ ᱢᱮᱱᱠᱷᱟᱱ ᱡᱚᱛᱚᱣᱟᱜ ᱜᱮ ᱮᱠᱤ ᱜᱮᱛᱟ ᱵᱚᱱᱟ
ᱦᱳᱭ ᱦᱳᱭ ᱥᱚᱨᱦᱟᱭ ᱫᱚ ᱚᱱᱠᱟ ᱢᱚᱬᱮ ᱢᱟᱦᱟ ᱜᱮ ᱟᱞᱮ ᱥᱮᱱ ᱦᱚᱸ ᱦᱩᱭᱩᱜᱼᱟ᱾
ᱢᱚᱬᱮ ᱥᱤᱧ ᱢᱚᱬᱮ ᱧᱤᱫᱟᱹ ᱟᱹᱰᱤ ᱨᱟᱹᱥᱠᱟᱹ
ᱦᱳᱭ ᱦᱳᱭ ᱦᱳᱭ ᱛᱟᱦᱚᱞᱮ ᱟᱯᱮ ᱥᱮᱱ ᱫᱚ ᱚᱱᱠᱟ ᱥᱟᱠᱨᱟᱛ ᱢᱟ ᱚᱱᱟ ᱯᱚᱨᱮ ᱯᱟᱲᱟᱜ ᱠᱟᱱᱟ ᱛᱟᱦᱚᱞᱮ ᱥᱟᱠᱨᱟᱛᱚ ᱫᱚ ᱚᱠᱟ ᱚᱠᱟᱞ ᱞᱮᱠᱟ ᱯᱮ ᱢᱟᱱᱟᱣᱟ?
ᱥᱟᱠᱨᱟᱛ ᱠᱚᱦᱚᱸ ᱟᱞᱮᱥᱮᱱ ᱫᱚ ᱟᱹᱰᱤ ᱱᱟᱯᱟᱭ ᱜᱮᱠᱚ ᱢᱟᱱᱟᱣ ᱛᱟᱦᱮᱱᱟ᱾ ᱥᱟᱠᱨᱟᱛ ᱦᱚᱸ ᱟᱵᱚᱣᱟᱜ ᱢᱤᱫ ᱟᱹᱰᱤ ᱢᱟᱨᱟᱝ ᱯᱚᱨᱚᱵᱽ ᱨᱮᱜᱮ ᱞᱮᱠᱷᱟᱜ ᱛᱟᱵᱚᱱᱟ᱾ ᱚᱱᱠᱟᱜᱮ ᱵᱚᱸᱜᱟ ᱵᱩᱨᱩ ᱛᱟᱯᱚᱨᱮ ᱯᱤᱴᱷᱟᱹ ᱞᱟᱴᱷᱟ ᱢᱮᱱᱟᱜ ᱠᱟᱫᱟ ᱟᱹᱰᱤ ᱨᱟᱹᱥᱠᱟᱹ ᱨᱚᱢᱚᱡᱽ ᱛᱮᱜᱮ ᱥᱟᱠᱨᱟᱛ ᱢᱟᱱᱟᱣ ᱦᱩᱭᱩᱜ ᱛᱟᱦᱮᱱ ᱜᱮᱭᱟ᱾
ᱦᱳᱭ
ᱟᱯᱮᱥᱮᱱ ᱫᱚ ᱚᱠᱟᱞᱮᱠᱟ?
ᱟᱞᱮ ᱥᱮᱱ ᱫᱚ ᱜᱚᱢᱠᱮ ᱟᱞᱮ ᱟᱫᱚ ᱚᱱᱮ ᱥᱚᱦᱚᱨᱟᱭ ᱥᱟᱠᱨᱟᱛ ᱫᱚ ᱢᱤᱫ ᱥᱟᱶ ᱧᱚᱜ ᱛᱮ ᱯᱟᱲᱟᱜ ᱫᱟ ᱛᱟᱦᱚᱞᱮ ᱚᱱᱠᱟ ᱫᱚ ᱟᱞᱮ ᱥᱮᱱ ᱫᱚ ᱥᱟᱠᱨᱟᱛ ᱫᱚ ᱵᱟᱞᱮ ᱨᱟᱹᱥᱠᱟᱹᱭ ᱜᱮᱭᱟ ᱥᱚᱦᱚᱨᱟᱭ ᱨᱮᱜᱮ ᱨᱟᱹᱥᱠᱟᱹ ᱵᱟᱲᱟ ᱦᱩᱭᱩᱜᱼᱟ᱾ ᱥᱟᱠᱨᱟᱛ ᱨᱮᱫᱚ ᱚᱱᱠᱟ ᱨᱟᱹᱥᱠᱟᱹ ᱫᱚ ᱵᱟᱝ ᱜᱮ
ᱦᱳᱭ ᱚᱱᱟ ᱦᱚᱸ ᱥᱩᱨ ᱥᱩᱯᱩᱨ ᱜᱮ ᱯᱟᱲᱟᱜ ᱠᱟᱱᱛᱮ ᱩᱱᱟᱹᱜ ᱟᱸᱴ
ᱦᱳᱭ ᱩᱱᱟᱹᱜ ᱨᱟᱹᱥᱠᱟᱹ ᱫᱚ ᱵᱟᱭ ᱵᱩᱡᱷᱟᱹᱜᱼᱟ᱾
ᱟᱪᱪᱷᱟ ᱟᱨ ᱛᱟᱦᱚᱞᱮ ᱜᱚᱝᱠᱮ ᱵᱟᱦᱟ ᱠᱚᱫᱚ ᱚᱠᱟᱞᱮᱠᱟ ᱟᱯᱮᱥᱮᱫ ᱫᱚ ᱵᱟᱦᱟ ᱯᱚᱨᱚᱵᱽ ᱫᱚ
ᱵᱟᱦᱟ ᱯᱚᱨᱚᱵᱽ ᱦᱚᱸ ᱛᱤᱱᱟᱹᱜ ᱜᱟᱱ ᱵᱟᱦᱟ ᱯᱚᱨᱚᱵᱽ ᱟᱫᱚ ᱛᱮ ᱟᱵᱚ ᱤᱭᱟᱹ ᱞᱮᱠᱟ ᱯᱮ ᱢᱟᱦᱟ ᱟᱯᱮᱥᱮᱱ ᱫᱚ ᱚᱠᱟ ᱞᱮᱠᱟ?
ᱟᱞᱮ ᱥᱮᱱ ᱦᱚᱸ ᱵᱟᱦᱟ ᱯᱚᱨᱚᱵᱽ ᱫᱚ ᱚᱱᱠᱟᱜᱮ ᱯᱷᱟᱹᱜᱩᱱ ᱵᱚᱸᱜᱟ
ᱟᱹᱰᱤ ᱱᱟᱯᱟᱭ ᱛᱮ ᱢᱚᱱᱮ ᱦᱩᱭᱩᱜᱼᱟ ᱡᱚᱠᱷᱚᱱ ᱥᱟᱨᱡᱚᱢ ᱫᱟ ᱥᱟᱨᱡᱚᱢ ᱥᱟᱠᱟᱢ ᱱᱟᱣᱟ ᱥᱟᱜᱮᱱᱚᱜᱼᱟ
ᱦᱳᱭ ᱦᱳᱭ
ᱩᱱ ᱚᱠᱛᱚ ᱟᱹᱰᱤ ᱱᱟᱯᱟᱭ ᱥᱟᱺᱦᱤᱡ ᱢᱟᱱᱟᱣ ᱦᱩᱭᱩᱜ ᱛᱟᱦᱮᱱᱟ᱾ ᱡᱟᱦᱮᱨ ᱠᱚ ᱥᱟᱯᱟᱵ ᱦᱮᱸ ᱞᱟᱹᱭᱵᱱ ᱪᱮᱫ ᱵᱮᱤᱱ ᱞᱟᱹᱭᱫᱟ?
ᱜᱚᱝᱠᱮ ᱛᱟᱦᱚᱞᱮ ᱟᱯᱮ ᱥᱮᱱ ᱫᱚ ᱚᱱᱮ ᱡᱟᱦᱟᱸ ᱡᱟᱦᱮᱨ ᱨᱮ ᱤᱭᱟᱹ ᱠᱚ ᱵᱮᱱᱟᱣ ᱫᱚ ᱚᱱᱟ ᱫᱟᱵᱽ ᱫᱚ ᱪᱮᱫᱠᱟ ᱚᱠᱚᱭ ᱠᱚ ᱫᱟᱵᱽ ᱛᱟᱦᱮᱱᱟ?
ᱚᱱᱟ ᱫᱚ ᱟᱛᱳ ᱨᱮᱱ ᱟᱵᱚ ᱡᱟᱦᱟᱸᱭ ᱱᱟᱭᱠᱮ ᱠᱟᱱᱟ ᱠᱚ ᱥᱮ ᱟᱹᱛᱩ ᱢᱚᱬᱮ ᱦᱚᱲ ᱡᱟᱦᱟᱸᱭ ᱠᱟᱱ ᱛᱟᱵᱚᱱᱟᱠᱚ᱾ ᱩᱝᱠᱩᱜ ᱜᱮ ᱱᱟᱭᱠᱮ ᱟᱹᱭᱩᱨ ᱛᱮ ᱥᱮᱱᱚᱜ ᱟᱠᱚ ᱫᱟᱞᱚᱯ ᱞᱟᱹᱜᱤᱫ ᱛᱮ
ᱦᱳᱭ ᱦᱳᱭ
ᱟᱫᱚ ᱜᱚᱝᱠᱮ ᱚᱱᱟ ᱢᱟ ᱚᱱᱟ ᱥᱟᱶᱛᱮ ᱟᱞᱮᱥᱮᱱ ᱫᱚ ᱟᱸᱡᱚᱢ ᱦᱩᱭ ᱟᱠᱟᱱᱟ ᱛᱚ ᱡᱮ ᱡᱟᱦᱟᱸᱭ ᱥᱟᱹᱲᱤᱢ ᱫᱟᱵ ᱩᱱᱠᱩ ᱫᱚ ᱰᱮᱝᱜᱩᱣᱟᱹ ᱠᱚᱲᱟ ᱜᱤᱫᱟᱹᱨ ᱜᱮ
ᱦᱳᱭ ᱚᱱᱟ ᱫᱚ ᱚᱱᱟ ᱫᱚ ᱡᱚᱛᱚ ᱥᱮᱱ ᱠᱟᱱ ᱛᱟᱵᱚᱱ ᱜᱮᱭᱟ ᱰᱮᱝᱜᱩᱟᱹ ᱠᱚᱨᱟ ᱱᱟᱭᱠᱮ ᱜᱮ ᱟᱹᱭᱩᱨ ᱤᱫᱤ ᱠᱚ ᱰᱮᱝᱜᱩᱣᱟᱹ ᱯᱚᱨᱚ ᱠᱚ ᱡᱟᱦᱟᱸ ᱫᱟᱨᱮ ᱠᱷᱚᱱᱟᱜ ᱥᱟᱠᱟᱢ ᱥᱟ ᱠᱟᱢ ᱟᱥ ᱡᱮᱫᱚᱱ ᱚᱱᱟ ᱵᱟᱦᱟ ᱟᱹᱜᱩ ᱥᱮ ᱡᱚᱛᱚ ᱚᱱᱟ ᱠᱚᱫᱚ ᱰᱟᱺᱜᱩᱣᱟᱹ ᱠᱚᱨᱟᱣ ᱠᱟᱱ ᱛᱟᱵᱚᱱ ᱜᱮᱭᱟ᱾
ᱦᱳᱭ ᱦᱳᱭ ᱟᱫᱚ ᱢᱟ ᱜᱚᱝᱠᱮ ᱞᱟᱹᱭ ᱞᱮᱵᱤᱱ?
ᱚ ᱞᱟᱹᱭ ᱫᱟᱞᱤᱧ ᱡᱮ ᱵᱟᱦᱟ ᱨᱮᱫᱚ ᱛᱟᱦᱚᱞᱮ ᱚᱠᱟ ᱞᱮᱠᱟ ᱨᱟᱹᱥᱠᱟᱹ ᱨᱚᱢᱚᱡᱽ ᱪᱮᱫ ᱞᱮᱠᱟ ᱦᱩᱭᱩᱜ ᱜᱮᱭᱟ ᱟᱯᱮ ᱥᱮᱱ ᱫᱚ?
ᱟᱞᱮᱥᱮᱱ ᱦᱚᱸ ᱦᱳᱭ ᱫᱚ ᱦᱳᱭᱳᱜ ᱜᱮᱭᱟ ᱟᱫᱚ ᱚᱱᱠᱟ ᱞᱮᱠᱟᱛᱮ ᱨᱟᱹᱥᱠᱟᱹ ᱫᱚ ᱵᱟᱝ ᱦᱩᱭᱩᱜᱼᱟ ᱵᱟᱦᱟ ᱵᱟᱦᱟ ᱨᱮᱫᱚ᱾ ᱟᱞᱮ ᱥᱮᱱ ᱫᱚ ᱚᱱᱠᱟ ᱥᱚᱦᱨᱟᱭ ᱜᱮ ᱢᱟᱨᱟᱝ ᱧᱚᱜ ᱚᱝᱠᱟ ᱵᱷᱟᱜᱮ ᱨᱟᱹᱥᱠᱟᱹ ᱫᱚ ᱵᱟᱦᱟ ᱨᱮᱫᱚ ᱚᱱᱠᱟ ᱫᱚ ᱵᱟᱝ ᱨᱟᱹᱥᱠᱟᱹ ᱦᱳᱭᱳᱜᱼᱟ᱾
ᱜᱚᱢᱠᱮ ᱵᱟᱦᱟ ᱦᱚᱸᱛᱚ ᱟᱵᱚᱣᱟᱜ ᱢᱟᱨᱟᱝ ᱯᱚᱨᱚᱵᱽ ᱠᱟᱜ ᱞᱮᱜᱮ ᱞᱮᱠᱷᱟᱜᱼᱟ ᱫᱚᱥᱟᱨ ᱢᱟᱨᱟᱝ ᱨᱮ᱾
ᱢᱟᱨᱟᱝ ᱯᱚᱨᱚᱵᱽ ᱫᱚ ᱠᱟᱱ ᱛᱟᱵᱚᱱᱟ ᱟᱫᱚ ᱮᱱᱛᱮ ᱨᱮᱦᱚᱸ ᱚᱱᱠᱟ ᱫᱚ ᱨᱟᱹᱥᱠᱟᱹ ᱫᱚ ᱵᱟᱝ ᱦᱳᱭ ᱠᱟᱱᱟ᱾
ᱚ ᱟᱪᱪᱷᱟ ᱜᱚᱝᱠᱮ ᱟᱯᱮ ᱥᱮᱱ ᱫᱚ ᱫᱟᱸᱥᱟᱭ ᱫᱟᱬᱟᱱ ᱠᱚᱫᱚ ᱠᱚ ᱥᱮᱱᱚᱜ ᱛᱟᱦᱮᱸᱱᱟ ᱥᱮ ᱵᱟᱝᱟ ᱛᱟᱦᱚᱞᱮ?
ᱦᱳᱭ ᱦᱳᱭ ᱪᱟᱞᱟᱜ ᱜᱮᱭᱟᱞᱮ᱾
ᱫᱟᱸᱥᱟᱭ ᱫᱟᱨᱟᱱ ᱥᱮᱱ ᱵᱟᱨᱟ ᱠᱟᱱᱟ ᱵᱮᱱ?
ᱦᱳᱭ ᱪᱟᱞᱟᱣ ᱫᱚ ᱪᱟᱞᱟᱣ ᱟᱠᱟᱱ ᱜᱮᱭᱟ ᱞᱤᱧ ᱟᱯᱮ ᱥᱮᱱ ᱫᱚ?
ᱟᱞᱮ ᱥᱮᱱ ᱦᱚᱸ ᱦᱳᱭᱳᱜ ᱜᱮᱭᱟ ᱟᱹᱰᱤ ᱱᱟᱯᱟᱭ ᱜᱮ ᱚᱱᱟ ᱦᱚᱸ ᱫᱤᱥᱚᱢ ᱫᱤᱥᱚᱢ ᱡᱟᱦᱟᱸ ᱫᱟᱬᱟᱱ ᱦᱳᱭᱳᱜᱼᱟ᱾
ᱦᱳᱭ ᱦᱳᱭ ᱟᱫᱚ ᱜᱚᱝᱠᱮ ᱞᱟᱹᱭᱮᱫ ᱛᱟᱦᱮᱸ ᱟᱞᱤᱧ ᱢᱟᱱᱮ ᱟᱯᱮ ᱥᱮᱱ ᱫᱚ ᱫᱟᱸᱥᱟᱭ ᱫᱟᱬᱟᱱ ᱪᱟᱞᱟᱜ ᱟᱠᱚ ᱢᱟᱱᱮ ᱠᱩᱞᱦᱤ ᱯᱮ ᱫᱟᱬᱟᱭᱟᱠᱚ ᱥᱮ ᱚᱝᱠᱟ ᱟᱸᱫᱚᱢ ᱥᱮᱱ ᱟᱸᱡᱚᱢ ᱦᱳᱭ ᱚᱲᱟᱜ ᱚᱲᱟᱜ
ᱚᱱᱠᱟ ᱚᱲᱟᱜ ᱚᱲᱟᱜ ᱨᱮ ᱚᱱᱠᱟ ᱵᱚᱞᱚ ᱠᱟᱛᱮᱜ ᱨᱟᱪᱟ ᱨᱮᱠᱚ ᱮᱱᱮᱡᱼᱟ᱾ ᱵᱟᱝᱟ ᱵᱟᱝᱟ ᱟᱞᱮ ᱫᱚ ᱚᱱᱠᱟ ᱫᱚ ᱟᱞᱮᱥᱱ ᱫᱚ ᱠᱟᱱᱟ ᱠᱩᱞᱦᱤ ᱠᱩᱞᱦᱤ ᱛᱮᱜᱮ᱾ ᱜᱚᱴᱟ ᱠᱩᱞᱦᱤ ᱜᱮ ᱮᱱᱮᱡᱽ ᱮᱱᱮᱡᱽ ᱛᱮ ᱥᱮᱱᱚᱜ ᱥᱮ ᱮᱱᱮᱡᱽ ᱮᱱᱮᱡᱽ ᱛᱮ ᱨᱩᱣᱟᱹᱨ ᱚᱱᱟ ᱠᱩᱞᱦᱤ ᱠᱷᱚᱱᱟᱜ ᱟᱨᱚ ᱮᱴᱟᱜ ᱠᱩᱞᱦᱤᱛᱮ ᱥᱮᱱᱚᱜ ᱠᱟᱱ ᱜᱮᱟᱭ ᱟᱞᱮ ᱥᱮᱱ ᱫᱚ᱾
ᱚ ᱦᱚᱸ ᱟᱞᱮ ᱥᱮᱱ ᱦᱚᱸ ᱚᱱᱠᱟᱜ ᱜᱮ ᱛᱟᱦᱞᱮ ᱚᱱᱟ ᱠᱚᱫᱚ ᱢᱤᱫ ᱜᱮᱛᱟ ᱵᱚᱱᱟ᱾
ᱦᱮᱸ ᱚᱱᱠᱟ ᱢᱮᱱᱟᱜ ᱟᱠᱟᱜ ᱜᱮᱭᱟ ᱵᱷᱮᱜᱟᱨ ᱵᱷᱮᱜᱟᱨ ᱴᱚᱴᱷᱟ ᱠᱤᱭᱟᱹ ᱦᱚᱛᱮᱡ ᱛᱮ ᱡᱮ ᱠᱤᱪᱷᱩ ᱥᱮᱫ ᱫᱚ ᱱᱚᱝᱠᱟ, ᱟᱪᱪᱷᱟ᱾
ᱡᱟᱦᱟ ᱛᱤᱥ ᱡᱟᱣ ᱚᱠᱟᱞᱮᱠᱟ? ᱦᱮᱸ ᱛᱟᱦᱚᱞᱮ ᱜᱚᱝᱠᱮ ᱞᱟᱹᱭ ᱦᱮᱸ ᱜᱚᱢᱠᱮ ᱞᱟᱹᱭᱵᱮᱱ?
ᱚ ᱦᱮᱸ ᱵᱟᱝ ᱟᱸᱡᱚᱢᱚᱜ ᱠᱟᱱ ᱛᱟᱵᱮᱱᱟ ᱨᱚᱲ ᱞᱮᱭ ᱵᱤᱱ?
ᱟᱪᱪᱷᱟ ᱞᱟᱹᱭᱮᱫᱼᱟ ᱞᱤᱧ ᱛᱟᱦᱚᱞᱮ ᱟᱯᱮᱥᱱ ᱫᱚ ᱚᱝᱠᱟ ᱥᱚᱦᱨᱟᱭ ᱠᱚᱨᱮ ᱫᱚ ᱪᱮᱫ ᱠᱟ? ᱪᱮᱫᱞᱤᱧ ᱞᱟᱹᱭᱟ ᱦᱩᱸ
ᱢᱟ ᱞᱟᱹᱭᱵᱤᱱ?
ᱢᱚᱚᱲᱮ ᱢᱟᱦᱟ ᱪᱮᱫ ᱠᱚ ᱞᱟᱹᱭ ᱜᱮᱭᱟ ᱠᱚ᱾ ᱢᱟᱱᱮ ᱢᱚᱬᱮ ᱢᱟᱦᱟ᱾
ᱢᱚᱲᱮᱢ ᱢᱚᱬᱮ ᱢᱟᱦᱟ ᱫᱚ ᱚᱱᱠᱟ ᱵᱚᱞ ᱚᱱᱠᱟ ᱠᱚ ᱞᱟᱹᱭ ᱜᱮᱭᱟ ᱡᱮ ᱯᱩᱭᱞᱩ ᱫᱚᱠᱚ ᱞᱟᱹᱭᱟ- ᱡᱟᱦᱟᱸ ᱫᱚ ᱜᱚ ᱜᱚᱴ ᱩᱜ ᱩᱢ ᱩᱢ ᱢᱟᱦᱟ ᱠᱚ ᱞᱟᱹᱭᱟ ᱯᱳᱭᱞᱳ ᱫᱚ᱾
ᱦᱳᱭ ᱦᱳᱭ᱾
ᱛᱟᱨᱯᱚᱨᱮ ᱵᱚᱸᱜᱟ ᱢᱟᱦᱟ ᱥᱮ- ᱛᱟᱯᱚᱨᱮ ᱥᱟᱹᱨᱫᱤ ᱢᱟᱦᱟ ᱡᱟᱞᱮ ᱢᱟᱦᱟ᱾ ᱛᱟᱯᱚᱨᱮ ᱡᱟᱞᱮ ᱵᱟᱥ ᱠᱮ ᱢᱟᱦᱟ ᱥᱮ ᱡᱟ ᱡᱟᱞᱮ ᱢᱟᱦᱟ ᱡᱚᱛᱚ ᱥᱮᱱ ᱡᱚᱛᱚ ᱞᱮᱠᱟ ᱠᱚ ᱞᱟᱹᱭ ᱛᱟᱦᱮᱱᱟ ᱚᱱᱠᱟ᱾
ᱦᱳᱭ ᱦᱳᱭ᱾
ᱟᱨ ᱱᱮᱛᱟᱨ ᱫᱚ ᱧᱮᱞᱚᱜ ᱠᱟᱱᱟ, ᱚᱱᱟ ᱥᱚᱦᱟᱭ ᱨᱮᱦᱚᱸ ᱟᱹᱰᱤ ᱜᱟᱱ ᱡᱟᱭᱜᱟ ᱠᱚᱨᱮᱜ ᱧᱮᱞᱚᱜ ᱠᱟᱱᱟ ᱡᱮ ᱵᱚᱠᱥ ᱠᱚ ᱵᱟᱡᱟᱣᱮᱫ ᱠᱟᱱᱟ ᱥᱮ ᱵᱚᱠᱥ ᱟᱛᱮᱫ ᱠᱚ ᱨᱟᱹᱥᱠᱟᱹᱭᱮᱫ ᱠᱟᱱᱟ ᱜᱚᱝᱠᱮ ᱟᱯᱮᱥᱮᱱ ᱫᱚ ᱚᱠᱟ ᱞᱮᱠᱟ?
ᱜᱚᱝᱠᱮ ᱟᱞᱮ ᱥᱮᱱ ᱫᱚ ᱚᱱᱟ ᱫᱚ ᱵᱟᱝ ᱦᱩᱭ ᱠᱟᱱᱟ ᱱᱤᱛᱚᱜ ᱦᱟᱹᱵᱤᱡ ᱫᱚ᱾ ᱟᱨ ᱟᱸᱡᱚᱢ ᱦᱚᱸ ᱵᱟᱝ ᱦᱩᱭ ᱠᱟᱱᱟ ᱟᱨ ᱚᱱᱟ ᱫᱚ ᱫᱚᱨᱠᱟᱨ ᱫᱚ ᱵᱟᱝ ᱠᱟᱱ ᱛᱟᱵᱚᱱᱟ ᱟᱵᱚᱣᱟᱜ ᱤᱭᱟᱹ ᱛᱟᱵᱚ- ᱚᱱᱠᱟ ᱨᱮᱛᱚ ᱪᱟᱵᱟᱜ᱾
ᱟᱵᱚᱣᱟᱜ ᱟᱹᱨᱤᱪᱟᱹᱞᱤ ᱜᱮ᱾
ᱦᱳᱭ ᱦᱳᱭ᱾
ᱞᱚᱴᱚᱢ ᱪᱟᱵᱟᱜᱼᱟ ᱚᱱᱠᱟ ᱨᱮᱫᱚ ᱢᱮᱱᱠᱷᱟᱱ ᱜᱚᱝᱠᱮ᱾ ᱚᱱᱟ ᱠᱚᱨᱮ ᱟᱱᱮ ᱟᱞᱮ ᱥᱩᱨ ᱥᱩᱯᱩᱨ ᱚᱱᱟ ᱠᱚᱨᱮ ᱜᱮ ᱧᱮᱞᱚᱜᱚᱜ ᱠᱟᱱᱟ ᱚᱱᱠᱟ ᱡᱮ- ᱱᱟᱦᱟᱜ ᱯᱤᱲᱦᱤ ᱨᱮᱱ ᱡᱟᱦᱟᱸᱭ ᱠᱚ ᱦᱟᱨᱟᱜ ᱠᱟᱱᱟ ᱠᱚ᱾ ᱛᱩᱦᱦᱫᱟᱜ ᱴᱟᱢᱟᱠ ᱨᱮ ᱩᱱᱟᱹᱜ ᱟᱸᱴ ᱨᱟᱹᱥᱠᱟᱹ ᱫᱚ ᱵᱟᱹᱱᱩᱜ ᱛᱟᱠᱚᱣᱟ᱾
ᱦᱳᱭ ᱦᱳᱭ᱾
ᱵᱚᱠᱥ ᱟᱛᱮᱜ ᱵᱚᱠᱥ ᱢᱟᱭᱤᱠ ᱜᱮᱠᱚ ᱵᱟᱡᱟᱣᱮᱫ ᱠᱟᱱᱟ ᱚᱱᱟ ᱦᱚᱛᱮᱜ ᱜᱮ ᱵᱮᱥᱤ ᱠᱚ ᱞᱟᱵᱟᱫᱤᱭᱚ ᱠᱟᱱᱟ ᱚᱱᱟ ᱪᱮᱛᱟᱱ ᱨᱮᱜᱮ᱾
ᱦᱳᱭ᱾ ᱴᱷᱤᱠ ᱜᱮᱭᱟ ᱜᱚᱝᱠᱮ ᱢᱟ ᱛᱟᱦᱚᱞᱮ᱾
ᱦᱳᱭ ᱢᱟ ᱦᱳᱭ ᱛᱟᱦᱟᱞᱮ ᱴᱷᱤᱠ ᱠᱟᱱ ᱜᱮᱭᱟ᱾